ᱦᱮᱞᱳ
ᱦᱳᱭ ᱡᱚᱦᱟᱨ ᱜᱮ
ᱦᱳᱭ ᱡᱚᱦᱟᱨ ᱜᱮ, ᱡᱚᱦᱟᱨ ᱜᱮ, ᱥᱟᱹᱜᱩᱱ ᱥᱤᱸᱜᱟᱹᱲ᱾
ᱦᱳᱭ ᱥᱟᱹᱜᱩᱱ ᱥᱤᱸᱜᱟᱹᱲ᱾
ᱱᱤᱛᱚᱼᱜ ᱫᱚ ᱥᱟᱹᱜᱩᱱ ᱥᱤᱸᱜᱟᱹᱲ ᱜᱮ ᱥᱮ ᱥᱟᱹᱜᱩᱱ ᱧᱤᱫᱟᱹ ᱦᱩᱭᱩᱜᱼᱟ᱾
ᱦᱮᱸ ᱯᱮᱨᱟᱭ ᱧᱤᱫᱟᱹ ᱜᱮ ᱦᱳᱭ ᱠᱟᱱᱟ ᱫᱚᱥᱴᱟ ᱵᱟᱡᱟᱣ ᱠᱟᱱᱟ ᱛᱚ ᱦᱟᱸᱜ᱾
ᱟᱪᱪᱷᱟ ᱦᱳᱭ ᱢᱟ ᱛᱟᱦᱚᱞᱮ ᱥᱟᱹᱜᱩᱱ ᱧᱤᱫᱟᱹ᱾
ᱦᱳᱭ - ᱦᱳᱭ
ᱛᱚᱦᱞᱮ ᱪᱮᱫ ᱠᱚᱵᱤᱱ ᱠᱟᱹᱢᱤ ᱵᱟᱲᱟᱭᱮᱫᱟ᱾
ᱠᱟᱹᱢᱤ ᱠᱚ ᱮᱠᱷᱚᱱ ᱫᱚ ᱚᱲᱟᱜ ᱫᱩᱣᱟᱹᱨ ᱨᱮᱜᱮ ᱦᱮᱱᱟᱜ ᱞᱤᱧᱟᱹ᱾ ᱯᱟᱲᱦᱟᱣ ᱠᱚ ᱦᱩᱭᱩᱜᱼᱟ, ᱴᱟᱭᱤᱢ ᱠᱚᱨᱮ ᱦᱟᱸᱜ, ᱟᱫᱚ ᱱᱤᱛᱳᱜ ᱫᱚ ᱞᱤᱧ ᱜᱤᱛᱤᱡ ᱡᱤᱨᱟᱹᱣ ᱠᱟᱱᱟ᱾
ᱟᱪᱪᱷᱟ ᱼ ᱟᱪᱪᱷᱟ ᱦᱩᱸ ᱨᱚᱲ ᱵᱤᱱ ᱟᱸᱡᱚᱢᱮᱫ ᱛᱟᱹᱞᱤᱧᱟ ᱟᱹᱞᱤᱧᱟᱜ᱾
ᱦᱳᱭ ᱟᱸᱡᱚᱢᱚᱜ ᱠᱟᱱᱟ᱾
ᱟᱪᱪᱷᱟ ᱟᱹᱞᱤᱧ ᱦᱚᱸ ᱱᱚᱜᱼᱚᱭ ᱡᱚᱢ ᱵᱟᱲᱟ ᱠᱮᱫᱟ ᱞᱤᱧ, ᱟᱨ ᱱᱤᱛᱚᱜ ᱛᱟᱦᱚᱞᱮ ᱦᱚᱭ ᱠᱚ ᱡᱚᱢ ᱵᱟᱲᱟ ᱞᱟᱹᱜᱤᱫ ᱵᱟᱭᱨᱮ ᱥᱮᱫ ᱩᱰᱩᱠ ᱦᱩᱭ ᱠᱟᱱᱟ᱾
ᱜᱚᱨᱚᱢ ᱠᱟᱱᱟ ᱥᱮ ᱫᱚᱢᱮ ᱩᱫᱽᱜᱟᱹᱨ ᱠᱟᱱᱟ ᱟᱯᱮ ᱥᱮᱫ ᱫᱚ᱾
ᱩᱫᱽᱜᱟᱹᱨ ᱠᱟᱱᱟ ᱛᱤᱦᱤᱧ ᱫᱚ ᱟᱹᱰᱤ ᱡᱳᱨᱮ ᱥᱤᱛᱩᱝ ᱠᱮᱫᱟ ᱛᱚ ᱟᱞᱮ ᱥᱮᱫ᱾
ᱟᱨ ᱛᱮᱦᱤᱧ ᱫᱚ ᱦᱮᱸ ᱛᱤᱦᱤᱧ ᱥᱤᱛᱩᱝ ᱦᱚᱸᱭ ᱥᱤᱛᱩᱝ ᱞᱮᱫ ᱜᱮᱭᱟ, ᱫᱤᱭᱮ ᱠᱷᱟᱱ ᱨᱤᱢᱤᱞ ᱦᱚᱭ ᱨᱤᱢᱤᱞ ᱠᱮᱫ ᱜᱮᱭᱟ, ᱠᱤᱱᱛᱩ ᱫᱟᱜ ᱫᱚ ᱵᱟᱭ ᱫᱟᱜ ᱞᱮ ᱟᱯᱮ ᱥᱮᱫ ᱫᱟᱜᱼᱼ
ᱚ ᱟᱞᱮ ᱥᱮᱫ ᱦᱚᱸ ᱚᱱᱠᱟ ᱜᱮ ᱱᱚᱛᱮ ᱥᱤᱛᱩᱝ ᱠᱮᱫᱟᱭ ᱛᱤᱠᱤᱱ ᱵᱮᱲᱟ ᱛᱟᱨᱯᱚᱨᱮ ᱨᱤᱢᱤᱞ ᱞᱮᱫ ᱜᱮᱭᱟᱼᱭ ᱟᱫᱚ ᱵᱟᱭ ᱫᱟᱜ ᱞᱮᱫᱟ ᱫᱟᱜ ᱫᱚ᱾
ᱦᱳᱭ ᱚᱱᱟ ᱠᱷᱟᱹᱛᱤᱨ ᱜᱮ ᱜᱚᱨᱚᱢ ᱠᱟᱱᱟ, ᱰᱷᱮᱨ ᱜᱮ ᱛᱤᱦᱤᱧ ᱫᱚ ᱟᱹᱭᱠᱟᱹᱜ ᱠᱟᱱᱟ᱾
ᱦᱮᱸ ᱫᱤᱭᱮ ᱚᱲᱟᱜ ᱠᱚᱨᱮ ᱫᱚ ᱯᱷᱮᱱ ᱫᱚ ᱵᱟᱹᱱᱩᱜ ᱛᱮ, ᱵᱟᱭᱨᱮ ᱥᱮᱫ ᱮᱢ ᱩᱰᱩᱠ ᱠᱟᱱᱟ᱾
ᱚᱲᱟᱜ ᱠᱚᱨᱮ ᱫᱚ᱾ ᱯᱷᱮᱱ ᱠᱚ ᱢᱮᱱᱟᱜᱼᱟ, ᱮᱱ ᱨᱮᱦᱚᱸ ᱜᱚᱨᱚᱢ ᱜᱮ ᱵᱩᱡᱩᱜ ᱟᱛᱚ᱾ ᱛᱟᱦᱚᱞᱮ ᱠᱷᱟᱱ ᱫᱚ, ᱵᱟᱭᱨᱮ ᱨᱮ ᱠᱷᱟᱱ ᱫᱚ ᱨᱮᱭᱟᱲ ᱦᱟᱣᱟ ᱦᱤᱡᱩᱜᱼᱟ᱾
ᱦᱳᱭ-ᱦᱳᱭ
ᱦᱮᱸ
ᱟᱸ ᱚᱱᱠᱟᱱᱟᱜ ᱮᱥᱤ ᱠᱚ ᱫᱚ ᱢᱮᱱᱟᱜ ᱛᱟᱯᱮᱭᱼᱟ, ᱥᱮ ᱵᱟᱹᱱᱩᱜ ᱛᱟᱯᱮᱭᱟ᱾
ᱟᱞᱮᱭᱟᱼᱜ ᱫᱚ ᱮᱥᱤ ᱠᱚᱫᱚ ᱵᱟᱹᱱᱩᱜᱼᱟ ᱦᱟᱸᱜ᱾ ᱮᱥᱤ ᱠᱚ ᱟᱞᱮ ᱫᱚ ᱵᱟᱞᱮ ᱠᱤᱨᱤᱧ ᱫᱟᱲᱮ ᱠᱟᱣᱟᱫᱟ᱾
ᱟᱪᱪᱷᱟ ᱼ ᱟᱪᱪᱷᱟ ᱢᱟᱱᱮ ᱟᱫᱚ ᱠᱤᱪᱷᱩ ᱵᱩᱥᱩᱵ ᱚᱲᱟᱜ ᱨᱮᱦᱚᱸ, ᱨᱮᱭᱟᱲ ᱜᱮ ᱟᱹᱭᱠᱟᱹᱜ ᱛᱟᱦᱮᱱᱟ ᱥᱮ᱾
ᱦᱟᱸ ᱼ ᱦᱟᱸ
ᱦᱟᱸ ᱟᱞᱮᱭᱟᱼᱜ ᱦᱚᱸ ᱚᱱᱠᱟ ᱜᱮ ᱵᱩᱥᱩᱵ ᱚᱲᱟᱜ ᱠᱟᱱ ᱛᱟᱞᱮ ᱜᱮᱭᱟ᱾
ᱧᱤᱫᱟᱹ ᱫᱚ ᱤᱱᱠᱟᱹ ᱦᱚᱭ ᱵᱟᱭ ᱧᱟᱢ ᱞᱮᱠᱷᱟᱱ ᱫᱚ, ᱨᱮᱭᱟᱲ ᱵᱟᱝ ᱵᱩᱡᱷᱟᱹᱣᱼᱟ᱾
ᱧᱤᱫᱟᱹ ᱫᱚ ᱚᱱᱟ ᱛᱮ, ᱦᱚᱭ ᱵᱟᱭ ᱦᱚᱭ ᱞᱮᱠᱷᱟᱱ ᱮᱠᱫᱚᱢ ᱚᱲᱟᱜ ᱠᱚᱨᱮ, ᱡᱩᱫᱤᱢ ᱵᱚᱞᱚ ᱠᱚᱜᱼᱟ ᱾ ᱯᱷᱮᱱ ᱪᱟᱹᱞᱩᱜ ᱨᱮᱦᱚᱸ, ᱜᱚᱨᱚᱢ ᱜᱮ ᱵᱩᱡᱷᱟᱹᱜᱼᱟ ᱾ ᱩᱫᱽᱜᱟᱹᱨᱟ ᱟᱹᱰᱤ ᱡᱩᱨ, ᱾
ᱟᱫᱚ ᱟᱵᱮᱱ ᱫᱚ, ᱚᱠᱟ ᱨᱮᱵᱮᱱ ᱜᱤᱛᱤᱡᱼᱟ? ᱢᱟᱱᱮ ᱵᱟᱭᱨᱮ ᱨᱮᱵᱮᱱ ᱜᱤᱛᱤᱡᱼᱟ, ᱥᱮ ᱚᱲᱟᱜ ᱨᱮᱵᱮᱱ ᱜᱤᱛᱤᱡᱼᱟ?
ᱜᱤᱛᱤᱡ ᱫᱚ, ᱚᱲᱟᱜ ᱵᱷᱤᱛᱨᱤ ᱨᱮᱜᱮ, ᱟᱫᱚ ᱱᱤᱛᱚᱜ, ᱢᱤᱫ ᱜᱷᱟᱹᱲᱤᱡ ᱞᱟᱹᱜᱤᱫ, ᱵᱟᱦᱨᱮ ᱥᱮᱫ ᱞᱤᱧ ᱩᱰᱩᱝ ᱟᱠᱟᱱᱟ ᱾ ᱦᱟᱸᱟᱜ
ᱢᱟᱱᱮ, ᱨᱟᱪᱟ ᱠᱚᱨᱮ ᱫᱚ ᱵᱟᱵᱤᱱ ᱜᱤᱛᱤᱡ ᱠᱟᱱᱟ ᱾
ᱨᱟᱪᱟ ᱠᱚᱨᱮ ᱫᱚ ᱵᱟᱝ, ᱨᱟᱪᱟ ᱨᱮ ᱜᱤᱛᱤᱡ ᱞᱮᱱᱠᱷᱟᱱ ᱛᱚ, ᱥᱤᱥᱤᱨ ᱠᱚ ᱧᱩᱨᱩᱜᱼᱟ ᱾ ᱟᱵᱟᱨ- ᱴᱷᱟᱱᱰᱟ ᱠᱚ ᱞᱟᱜᱟᱜᱼᱟ ᱾ ᱵᱚᱦᱚᱜ ᱠᱚ ᱦᱟᱹᱥᱩᱜᱼᱟ ᱾ ᱪᱤᱠᱟᱜᱼᱟ?
ᱦᱮ ᱮᱠᱷᱚᱱ ᱫᱤᱱ ᱫᱚ ᱵᱟᱹᱲᱛᱤ ᱵᱟᱭᱨᱮ ᱨᱮᱠᱚ ᱜᱤᱛᱤᱡ ᱠᱟᱱᱟ, ᱨᱟᱪᱟ ᱠᱚᱨᱮ ᱠᱚ, ᱜᱤᱛᱤᱡ ᱠᱟᱱᱟ, ᱢᱟᱪᱟ ᱠᱚᱨᱮ ᱠᱚ, ᱜᱟᱛᱤᱡ ᱠᱟᱱᱟ ᱥᱮ?
ᱦᱮᱸᱻ, ᱦᱮᱸ, ᱾
ᱦᱮᱸᱻ,
ᱦᱚᱸ, ᱱᱤᱛᱚᱜ ᱫᱚ ᱚᱱᱠᱟ ᱨᱮᱭᱟᱲ ᱠᱚ, ᱞᱟᱜᱟᱣ ᱞᱮᱱᱠᱷᱟᱱ ᱫᱚ, ᱟᱨᱚ ᱵᱟᱹᱲᱤᱡᱚᱜᱼᱟ ᱥᱮ? ᱦᱚᱲᱢᱚ ᱠᱚ ᱾
ᱦᱳᱭ, ᱦᱳᱭ ᱾
ᱠᱤᱻᱪᱤ-ᱠᱤᱼᱪᱤ-ᱠᱤᱼᱪᱤ ᱠᱤᱼᱪᱤ-ᱠᱤᱼᱪᱤ-ᱠᱤ-ᱪᱤᱻᱻᱻᱻᱻ ᱱᱤᱛᱚᱜ ᱫᱚ ᱟᱵᱟᱨ ᱚᱠᱟ ᱚᱠᱛᱚᱭ ᱫᱟᱜ ᱮᱫᱟ, ᱚᱠᱟᱨᱮ? ᱚᱠᱟ ᱚᱠᱛᱚᱭ ᱥᱤᱛᱩᱝ ᱮᱫᱟ ᱛᱚ, ᱚᱱᱟ, ᱳᱭᱮᱫᱟᱨ ᱠᱚᱦᱚᱸ ᱪᱮᱧᱡᱚᱜ ᱠᱟᱱᱟ ᱾
ᱦᱮᱸ, ᱦᱚᱲᱢᱚ ᱦᱚᱸ ᱥᱚᱠᱛᱚ, ᱵᱟᱹᱲᱤᱡ ᱦᱚᱸ ᱫᱟᱲᱮᱭᱟᱜᱼᱟ ᱾
ᱦᱩᱸᱻ᱾
ᱮᱱᱠᱷᱚᱱ ᱫᱚ ᱨᱟᱱ ᱡᱚᱢ ᱩᱱᱟᱹᱜ ᱠᱟᱱᱟ ᱦᱚᱲ ᱾ ᱵᱟᱹᱲᱛᱤ ᱥᱮᱫ ᱜᱮ, ᱪᱟᱞᱟᱜ ᱠᱟᱱ ᱛᱟᱠᱚᱣᱟ ᱾
ᱚᱱᱠᱟ ᱜᱮ ᱾
ᱦᱳᱭ ᱾
ᱛᱟᱦᱚᱞᱮ, ᱚᱲᱟᱜ ᱠᱚᱨᱮ ᱪᱮᱫ? ᱠᱚᱯᱮ ᱠᱟᱹᱢᱤ ᱵᱟᱲᱟᱭᱮᱫᱟ ᱾
ᱚᱲᱟᱜ ᱠᱚᱨᱮ, ᱛᱚᱠᱷᱚᱱ ᱫᱚᱢ ᱵᱮᱥᱤ ᱠᱟᱹᱢᱤ ᱫᱚ ᱵᱚᱞᱛᱮ, ᱵᱟᱦᱟᱨᱮ ᱠᱚ ᱪᱟᱞᱟᱜ ᱛᱟᱦᱮᱱᱟ, ᱵᱟᱦᱟᱨᱮ ᱵᱚᱞᱛᱮ ᱢᱤᱥᱛᱨᱤ ᱥᱟᱶᱛᱮ, ᱠᱟᱹᱢᱤ ᱠᱚ ᱪᱟᱞᱟᱜ ᱛᱟᱦᱮᱱᱟ ᱾ ᱟᱨ ᱤᱧ ᱫᱚ, ᱚᱲᱟᱜ ᱠᱚᱨᱮ ᱜᱤᱧ ᱛᱟᱦᱮᱱᱟ ᱾ ᱚᱲᱟᱜ ᱠᱩᱧ ᱦᱚᱨᱚᱭ ᱠᱟᱱᱟ ᱾
ᱳᱼ, ᱟᱪᱪᱷᱟ, ᱟᱪᱪᱷᱟ ᱾
ᱮᱸ ᱥᱚᱢᱚᱭ-ᱥᱚᱢᱚᱭ ᱫᱚ, ᱤᱧᱦᱚᱸ ᱜᱩᱯᱤ ᱠᱚᱜᱮᱧ ᱜᱚᱲᱚ ᱣᱟᱠᱚᱣᱟ ᱜᱩᱯᱤ ᱪᱟᱞᱟᱜ ᱦᱩᱭᱩᱜᱼᱟ ᱾
ᱟᱪᱪᱷᱟ ᱟᱪᱪᱷᱟ ᱾
ᱦᱳᱭ, ᱟᱨ ᱟᱢ ᱫᱚ ᱪᱤᱫ? ᱠᱚᱢ ᱪᱤᱠᱟᱭ ᱛᱟᱦᱚᱞᱮ, ᱚᱲᱟᱜ ᱠᱚᱨᱮ ᱾
ᱤᱧᱦᱚ, ᱸ ᱚᱲᱟᱜ ᱠᱚᱨᱮ ᱤᱱᱠᱟᱹ ᱪᱟᱥᱵᱟᱥ ᱠᱟᱹᱢᱤ ᱠᱚ, ᱟᱨ ᱜᱩᱯᱤ ᱠᱚᱦᱚᱸ, ᱤᱧ ᱜᱮ ᱪᱟᱞᱟᱜ ᱦᱩᱭᱩᱜ, ᱛᱤᱧ ᱛᱟᱦᱮᱸᱫ ᱾ ᱢᱮᱨᱚᱢ ᱠᱚ, ᱢᱮᱱᱟᱜ ᱠᱚ ᱛᱟᱞᱮᱭᱟ ᱾ ᱦᱳᱭ, ᱞᱟᱹᱭ ᱢᱮ ᱾
ᱢᱮᱱᱤᱧ, ᱚᱼᱚᱞᱚᱜ ᱯᱟᱲᱦᱟᱣ ᱫᱚ ᱛᱤᱱ ᱥᱟᱺᱜᱤᱧ ᱛᱟᱢ?
ᱚᱞᱚᱜ ᱯᱟᱲᱦᱟᱜ ᱫᱚ, ᱵᱟᱜᱤ ᱦᱩᱭ ᱟᱠᱟᱱᱟ, ᱟᱹᱰᱤ ᱫᱤᱱ ᱨᱮ, ᱵᱟᱨ ᱥᱮᱨᱢᱟ ᱞᱮᱠᱟ ᱦᱩᱭ ᱮᱱᱟ ᱾
ᱟᱪᱪᱷᱟ, ᱟᱪᱪᱷᱟ ᱾
ᱚᱞᱚᱜ ᱯᱟᱲᱦᱟᱣ ᱠᱚ, ᱢᱟᱱᱮ ᱡᱚᱛᱚ ᱯᱩᱨᱟᱹᱣ ᱮᱱᱟᱛᱚ, ᱠᱚᱞᱮᱡᱽ ᱠᱚ ᱡᱚᱛᱚ ᱯᱩᱨᱟᱹᱣᱮᱱ ᱠᱷᱟᱱ ᱠᱷᱟᱱ ᱫᱚ, ᱟᱫᱚ ᱚᱱᱛᱮ ᱫᱚ ᱞᱟᱦᱟ ᱥᱮᱫ ᱫᱚ, ᱵᱟᱝ ᱯᱟᱲᱦᱟᱣ ᱦᱩᱭ ᱞᱮᱱᱟ ᱾ ᱟᱫᱚ ᱩᱱᱫᱚ, ᱦᱟᱞᱚᱛ ᱠᱚᱦᱚ, ᱸ ᱮᱴᱟᱜ ᱨᱚᱠᱚᱢ ᱛᱟᱦᱮᱸ ᱠᱟᱱᱟ ᱾ ᱮᱱᱰᱮ ᱠᱷᱟᱱ ᱫᱚ, ᱟᱫᱚ ᱯᱟᱲᱦᱟᱣ ᱫᱚ, ᱵᱟᱝ ᱠᱚᱱᱴᱤᱱᱤᱭᱩ ᱜᱟᱱ ᱞᱮᱱᱟ ᱾
ᱦᱳᱭ, ᱴᱟᱠᱟ ᱯᱩᱭᱥᱟ ᱟᱱᱟᱴ ᱠᱚ, ᱠᱷᱟᱹᱛᱤᱨ ᱦᱚᱸ, ᱧᱮᱞᱚᱜ ᱠᱟᱱ ᱜᱮᱭᱟ, ᱠᱤᱪᱷᱩ ᱠᱤᱪᱷᱩ ᱦᱚᱲ ᱠᱚ, ᱵᱟᱹᱜᱤᱭᱮᱫᱼᱟ ᱯᱟᱲᱦᱟᱜ ᱾
ᱮᱴᱟᱜ ᱠᱤᱪᱷᱩ, ᱟᱨ ᱦᱚᱸ ᱟᱹᱰᱤ ᱠᱤᱪᱷᱩ ᱛᱟᱦᱮᱸ ᱠᱟᱱᱟ ᱾
ᱟᱻᱪᱪᱷᱟ ᱾
ᱚᱻᱟᱵᱤᱱ ᱫᱚ, ᱛᱟᱦᱚᱞᱮ ᱛᱤᱱᱟᱹᱜ? ᱜᱟᱱ ᱵᱤᱱ ᱯᱟᱲᱦᱟᱣ ᱟᱠᱟᱱᱟ ᱾
ᱟᱹᱞᱤᱧ, ᱫᱚᱞᱤᱧ ᱚᱞᱚᱜ ᱠᱟᱱ ᱜᱮᱭᱟ, ᱞᱟᱹᱴᱩ, ᱞᱟᱹᱴᱩ ᱤᱥᱠᱩᱞ ᱨᱮ ᱟᱹᱞᱤᱧ ᱫᱚ ᱾ ᱟᱸ ᱵᱟᱹᱞᱤᱧ ᱵᱟᱹᱜᱤ ᱟᱠᱟᱜᱼᱟ ᱦᱟᱸᱜ ᱾
ᱟᱪᱪᱷᱟ, ᱱᱟᱯᱟᱭ ᱠᱟᱛᱷᱟ ᱾
ᱦᱳᱭ ᱾
ᱦᱩᱸ᱾
ᱟᱸᱫᱚ ᱤᱥᱠᱩᱞ ᱫᱚ ᱚᱱᱠᱟ ᱢᱟᱡᱷᱮ ᱥᱟᱡᱷᱮ ᱞᱤᱧ ᱪᱟᱞᱟᱜ ᱛᱟᱦᱮᱱᱟ, ᱰᱮᱞᱤ ᱫᱚ ᱵᱟᱞᱤᱧ ᱪᱟᱞᱟᱜ ᱛᱟᱦᱮᱱᱟ᱾
ᱚᱻ᱾
ᱠᱟᱹᱢᱤ ᱦᱚᱪᱚ ᱞᱤᱭᱟ ᱠᱚ ᱚᱱᱠᱟ ᱰᱟᱝᱨᱤ ᱜᱩᱯᱤ᱾ ᱟᱞᱤᱧᱦᱚᱸ ᱢᱮᱨᱚᱢ ᱜᱩᱯᱤᱧ ᱪᱟᱞᱟᱜ ᱛᱟᱦᱮᱱᱟ ᱚᱱᱠᱟ ᱚᱲᱟᱜ ᱠᱚᱨᱮ ᱦᱚᱸ᱾ ᱠᱟᱹᱢᱤ ᱛᱚ ᱦᱩᱭᱩᱜᱼᱟ, ᱢᱟᱱᱮ ᱨᱚᱡᱽᱠᱟᱨ ᱞᱟᱹᱜᱤᱫ ᱛᱮ᱾
ᱦᱩᱸ᱾ ᱟᱪᱪᱷᱟ ᱜᱚᱢᱠᱮ ᱟᱯᱮᱥᱮᱫ ᱛᱟᱦᱚᱞᱮ ᱫᱟᱬᱟᱱ ᱡᱟᱭᱜᱟ ᱠᱚ ᱢᱮᱱᱟᱜ ᱟᱠᱟᱜᱼᱟ?
ᱦᱳᱭ ᱫᱟᱬᱟᱱ ᱡᱟᱭᱜᱟ ᱢᱮᱱᱟᱜ ᱟᱠᱟᱫᱟ᱾ ᱱᱚᱜᱼᱚᱭ ᱡᱮᱢᱚᱱ ᱥᱩᱥᱩᱱᱤᱭᱟ ᱵᱩᱨᱩ ᱧᱩᱛᱩᱢ ᱟᱸᱡᱚᱢ ᱦᱩᱭᱠᱟᱱᱟ ᱥᱮ ᱵᱟᱝ?
ᱦᱳᱭ ᱦᱳᱭ ᱦᱳᱭ᱾
ᱚᱱᱟ ᱥᱩᱥᱩᱱᱤ ᱵᱩᱨᱩ ᱫᱟᱲᱟ ᱟᱹᱰᱤ ᱥᱟᱺᱜᱤᱧ ᱥᱟᱺᱟᱹᱜᱤᱧ ᱠᱷᱚᱡ ᱠᱚ ᱦᱤᱡᱩᱜ ᱛᱟᱦᱮᱱᱟ᱾
ᱟᱪᱪᱷᱟ, ᱚᱱᱟ ᱛᱟᱦᱚᱞᱮ ᱟᱯᱮ ᱫᱚ ᱛᱟᱦᱚᱞᱮ ᱚᱱᱟ ᱥᱩᱥᱩᱱᱤ ᱵᱩᱨᱩ ᱥᱩᱨ ᱨᱮᱱ ᱜᱮ ᱠᱟᱱᱟ ᱯᱮ, ᱵᱟᱝ?
ᱦᱳᱭ ᱦᱳᱭ ᱥᱩᱥᱱᱤ ᱵᱩᱨᱩ ᱥᱳᱨ ᱨᱮᱱ, ᱢᱟᱱᱮ ᱥᱟᱺᱜᱤᱧ ᱥᱟᱺᱜᱤᱧ ᱫᱟᱬᱟ ᱠᱚ ᱦᱤᱡᱩᱜ ᱫᱤᱭᱮ, ᱯᱟᱛᱟ ᱠᱚ ᱦᱩᱭᱩᱜ ᱛᱟᱦᱮᱱᱟ ᱥᱩᱥᱩᱱᱤ ᱨᱮᱜᱮ᱾
ᱟᱪᱪᱷᱟ ᱟᱪᱪᱷᱟ᱾
ᱮᱸ ᱵᱟᱯᱮ ᱦᱮᱡ ᱵᱟᱲᱟ ᱠᱟᱱᱟ, ᱟᱞᱮ ᱥᱮᱡ?
ᱵᱟᱝᱞᱮ ᱥᱮᱱ ᱠᱟᱱᱟ, ᱚᱱᱛᱮ ᱫᱚ᱾ ᱚᱱᱛᱮ ᱥᱮᱱᱞᱮ ᱢᱮᱱ ᱵᱟᱲᱟᱭᱮᱫ ᱛᱟᱦᱮᱸ ᱟᱫᱚ, ᱥᱮᱱ ᱨᱮᱱᱟ ᱚᱠᱛᱚ ᱵᱟᱝ ᱦᱩᱭ ᱠᱟᱱᱟ᱾ ᱛᱟᱦᱞᱮ ᱠᱷᱟᱱ ᱫᱚ, ᱜᱚᱝᱠᱮ ᱟᱹᱵᱤᱱᱟᱜ ᱡᱚᱠᱷᱚᱱ ᱚᱱᱛᱮ ᱨᱮᱜᱮ ᱚᱲᱟᱜ ᱛᱟᱹᱵᱤᱱ ᱡᱚᱠᱷᱚᱱ ᱞᱮ ᱪᱟᱞᱟᱜᱼᱟ, ᱛᱟᱦᱞᱮ ᱟᱯᱮ ᱥᱮᱫ ᱨᱮᱜᱮ ᱵᱟᱥᱟᱜ ᱦᱩᱭᱩᱜᱼᱟ ᱮᱱ ᱦᱤᱞᱳᱜ ᱫᱚ᱾
ᱦᱳᱭ ᱦᱳᱭ ᱮᱠᱟᱞ ᱮᱠᱟᱞ, ᱧᱮᱞ ᱡᱚᱝ ᱞᱮᱠᱟᱱᱟᱜ ᱟᱹᱰᱤ ᱞᱮᱠ ᱞᱮᱠᱟᱱᱟᱜ ᱢᱮᱱᱟᱜ ᱟᱠᱟᱫᱟ ᱥᱩᱥᱱᱤ ᱵᱩᱨᱩ ᱨᱮ᱾
ᱚᱸᱰᱮ ᱠᱚ ᱞᱟᱹᱭᱟ ᱥᱩᱥᱱᱤ ᱵᱩᱨᱩ ᱨᱮ ᱛᱟᱹᱨᱩᱵᱼᱟᱜ ᱢᱚᱪᱟ ᱠᱷᱚᱱ ᱫᱟᱜ ᱩᱸᱰᱩ ᱜᱚᱼᱟ, ᱚᱱᱟ ᱫᱚ ᱥᱟᱹᱨᱤ ᱜᱮᱠᱚ ᱞᱟᱹᱭᱼᱟ ᱛᱚ?
ᱦᱳᱭ ᱦᱳᱭ ᱮᱠᱟᱞ ᱥᱟᱨᱤ ᱠᱟᱛᱷᱟ ᱠᱟᱱᱟ ᱚᱱᱟ ᱫᱚ, ᱥᱚᱵᱽ ᱥᱚᱢᱚᱭ ᱪᱩᱵᱽᱵᱤᱥ ᱜᱷᱚᱱᱴᱟ ᱜᱮ ᱚᱱᱟ ᱫᱟᱜ ᱩᱸᱰᱩᱼᱚᱜ ᱞᱮᱛᱟᱲ ᱜᱮ ᱢᱤᱫ ᱛᱟᱞᱟ᱾
ᱟᱪᱪᱷᱟ, ᱚᱱᱟ ᱫᱟᱜ ᱫᱚ ᱛᱟᱦᱞᱮ ᱪᱟᱵᱟᱜ ᱟᱥᱮ, ᱵᱟᱝ ᱪᱟᱵᱟᱜᱼᱟ?
ᱪᱟᱵᱟ ᱫᱚ ᱵᱟᱝ ᱪᱟᱵᱟᱜᱼᱟ ᱚᱱᱟ ᱫᱚ, ᱥᱤᱨᱡᱚᱱᱤᱭᱼᱟᱜ ᱥᱤᱨᱡᱚᱱ ᱠᱟᱱᱟ ᱦᱚᱭᱛᱚ᱾ ᱵᱚᱸᱜᱟ ᱵᱩᱨᱩ ᱠᱚᱣᱟᱜ ᱦᱚᱸ ᱫᱟᱲᱮ ᱢᱮᱱᱟᱜ ᱠᱟᱫᱟ, ᱚᱱᱟᱨᱮ᱾
ᱟᱪᱪᱷᱟ ᱟᱪᱪᱷᱟ᱾
ᱦᱳᱭ ᱟᱵᱮᱱ ᱱᱮᱦ, ᱦᱤᱡᱩᱜ ᱵᱮᱱ ᱦᱟᱸᱜ ᱵᱮᱱ ᱧᱮᱞ ᱤᱫᱤᱭᱟ ᱟᱵᱮᱱᱼᱟᱜ ᱢᱮᱫ ᱛᱮᱜᱮ᱾ ᱟᱵᱮᱱ ᱧᱮᱞ ᱛᱮᱜᱮ ᱵᱮᱱ ᱦᱟᱦᱟᱲᱟ, ᱦᱟᱦᱟᱲᱟ ᱫᱚᱜᱼᱟ᱾
᱾ ᱦᱳᱭ, ᱟᱞᱤᱧ ᱫᱚ ᱚᱱᱟ ᱱᱮᱴ ᱠᱚᱨᱮ ᱜᱮᱞᱤᱧ ᱧᱮᱞ ᱵᱟᱲᱟᱣ ᱠᱟᱫᱟ, ᱚᱱᱟ ᱠᱚ᱾ ᱛᱟᱦᱞᱮ ᱠᱷᱟᱱ ᱫᱚ ᱚᱱᱟ ᱧᱮᱞ ᱟᱹᱜᱩ ᱥᱟᱱᱟ ᱫᱚ ᱤᱪᱪᱷᱟᱹ ᱫᱚ ᱢᱮᱱᱟᱜᱼᱟ, ᱟᱫᱚ ᱚᱠᱛᱚ ᱵᱟᱝ ᱦᱩᱭ ᱠᱟᱱᱟ ᱛᱚ᱾ ᱟᱫᱚ ᱢᱚᱱᱮ ᱦᱩᱭᱩᱜ ᱠᱟᱱᱟ, ᱱᱤᱭᱟᱹ ᱥᱮᱨᱢᱟ ᱪᱟᱞᱟᱜ ᱦᱩᱭᱩᱜᱼᱟ᱾
ᱦᱳᱭ ᱯᱟᱛᱟ ᱠᱚ ᱦᱟᱸᱜ ᱦᱳᱭᱳᱜᱼᱟ ᱛᱚᱠᱷᱚᱱ ᱵᱮᱱ ᱦᱤᱡᱩᱜᱼᱟ᱾ ᱱᱚᱼᱚᱭ ᱥᱚᱨᱦᱟᱭ ᱵᱚᱸᱜᱟ ᱨᱮ ᱯᱮ ᱫᱤᱱ ᱨᱮ ᱦᱟᱸᱜ ᱥᱚᱨᱦᱟᱭ ᱵᱚᱸᱜᱟ ᱧᱩᱛᱩᱢ ᱛᱮ, ᱢᱟᱱᱮ ᱢᱟᱨᱟᱝ ᱵᱩᱨᱩ ᱯᱩᱡᱟᱹ ᱦᱩᱭᱩᱜᱼᱟ, ᱛᱚᱠᱷ ᱛᱚᱠᱷᱟᱱ ᱦᱚᱸ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ ᱛᱟᱦᱮᱱᱟ᱾
ᱦᱩᱸ᱾
ᱚᱱᱟ ᱦᱚᱸ ᱧᱩᱛᱩᱢᱟᱱ ᱯᱟᱛᱟ ᱜᱮ ᱠᱟᱱᱟ ᱦᱟᱸᱜ᱾
ᱦᱩᱸ᱾
ᱟᱨ ᱚᱝᱠᱟ ᱟᱯᱮ ᱥᱮᱫ, ᱫᱟᱬᱟᱱ ᱞᱮᱠᱟ ᱡᱟᱭᱜᱟ ᱠᱚᱫᱚ ᱚᱠᱟ ᱠᱚᱨᱮ ᱢᱮᱱᱟᱜᱼᱟ?
ᱟᱞᱮ ᱥᱮᱫ ᱱᱚᱛᱮ ᱢᱮᱱᱟᱜ ᱠᱟᱫᱟ, ᱢᱩᱠᱩᱴᱢᱩᱱᱤᱯᱩᱨ᱾ ᱟᱨᱻ ᱾ ᱦᱮᱸ ᱫᱟᱬᱟᱱ ᱡᱟᱭᱜᱟ ᱤᱱᱟᱹ ᱢᱩᱠᱩᱴᱢᱩᱱᱤᱯᱩᱨ ᱢᱮᱱᱟᱜᱼᱟ, ᱟᱨ ᱟᱞᱮ ᱚᱸᱰᱮ ᱢᱤᱫᱴᱟᱝ ᱨᱤᱢᱤᱞ ᱞᱚᱡᱽ ᱧᱩᱛᱩᱢᱟᱱ ᱢᱤᱫᱴᱤᱡ ᱡᱟᱭᱜᱟ ᱢᱮᱱᱟᱜᱼᱟ᱾
ᱦᱮᱸ ᱟᱪᱪᱷᱟ ᱟᱪᱪᱷᱟ ᱱᱚᱣᱟ ᱢᱩᱠᱩᱴ ᱵᱚᱞ ᱨᱮ ᱪᱮᱫ ᱪᱤᱜ ᱪᱤᱜ ᱡᱤᱱᱤᱥ ᱠᱚ ᱢᱮᱱᱟᱜ ᱛᱟᱭᱟ ᱟᱹᱰᱤ ᱧᱩᱛᱩᱢᱟᱱ ᱠᱟᱱᱟ?
ᱚᱸᱰᱮ ᱫᱚ ᱤᱱᱠᱟᱹᱻᱢ ᱰᱮᱢ ᱠᱟᱱᱟ ᱛᱚ ᱛᱟᱦᱚᱞᱮ ᱚᱸᱰᱮ ᱫᱟᱜ ᱠᱚ ᱤᱭᱟᱹᱣᱟᱠᱟᱫᱟ, ᱫᱟᱜ ᱠᱚ ᱟᱴᱚᱠ ᱫᱚᱦᱚ ᱣᱟᱠᱟᱫᱟ, ᱛᱟᱦᱮᱞᱮ ᱚᱸᱰᱮ ᱱᱟᱹᱣᱠᱟᱹᱠᱩ ᱢᱮᱱᱟᱜ-ᱟ, ᱱᱟᱹᱣᱠᱟᱹ ᱠᱚᱛᱮ ᱦᱚᱲ ᱠᱚᱠᱚ ᱫᱟᱬᱟᱱᱟ᱾
ᱦᱳᱭ ᱦᱳᱭ᱾
ᱦᱳᱭ ᱤᱱᱟᱹ ᱡᱟᱦᱟᱸᱭ ᱠᱚ ᱢᱟᱱᱮ ᱤᱧᱯᱮ ᱞᱟᱹᱴᱩ ᱫᱚᱨᱭᱟ ᱨᱮ ᱵᱟᱠᱚ ᱥᱮᱱ ᱫᱟᱲᱮᱭᱟᱜ ᱩᱱᱠᱩ ᱫᱚ ᱱᱚᱣᱟ ᱠᱚᱨᱮ ᱜᱮ ᱱᱟᱹᱣᱠᱟᱹ ᱨᱮ, ᱤᱱᱟᱹ ᱠᱚ ᱪᱮᱛᱟᱱ ᱨᱮ ᱫᱮᱡ ᱠᱟᱛᱮᱜ ᱫᱟᱬᱟ ᱜᱮ ᱚᱱᱟᱜᱮ ᱟᱹᱰᱤ ᱢᱚᱸᱡᱽ ᱠᱚ ᱵᱩᱡᱷᱟᱹᱣᱟ᱾
ᱦᱮᱸ ᱥᱟᱱᱟ ᱠᱚ ᱯᱩᱨᱟᱹᱣ ᱠᱟᱜ ᱛᱟᱠᱚᱣᱟᱭ ᱦᱮᱸ ᱥᱮ᱾
ᱟᱨ ᱠᱚ ᱞᱟᱹᱭᱟ ᱚᱱᱟ ᱢᱩᱠᱩᱴ ᱢᱩᱱᱤ ᱰᱮᱢ ᱡᱷᱟᱨᱮ ᱨᱮ ᱥᱮ ᱪᱮᱫ? ᱢᱮᱫᱴᱟᱝ ᱦᱩᱨᱤᱱᱟᱜ ᱯᱟᱨᱠ ᱢᱮᱱᱟᱜ-ᱟ᱾
ᱦᱮᱸ ᱦᱮᱸ ᱢᱤᱫᱴᱟᱹᱝ ᱢᱮᱱᱟᱜᱼᱟ᱾
ᱟᱫᱚ ᱚᱸᱰᱮ ᱫᱚᱢ ᱧᱮᱞᱮᱢ ᱥᱮᱱ ᱵᱟᱲᱟᱣ ᱠᱟᱱᱟ ᱥᱮ ᱵᱟᱢ ᱥᱮᱱ ᱵᱟᱲᱟ ᱠᱟᱱ-
ᱚᱸᱰᱮ ᱢᱤᱫ ᱫᱷᱟᱣ ᱞᱮ ᱥᱮᱱ ᱞᱮᱱᱟ ᱟᱞᱮ ᱠᱚᱲᱟ ᱠᱚ ᱢᱤᱞᱟᱹᱣ ᱠᱟ ᱢᱤᱫ ᱫᱷᱟᱣ ᱞᱮ ᱥᱮᱱ ᱞᱮᱱᱟ ᱟᱹᱰᱤ ᱫᱤᱱ ᱦᱩᱭᱮᱱᱟ ᱞᱚᱠ ᱰᱟᱹᱣᱩᱱ ᱱᱟᱜ ᱢᱟᱲᱟᱝ ᱾
ᱦᱳᱭ ᱦᱳᱭ ᱦᱚᱭ ᱟᱨ ᱚᱱᱠᱟᱱᱟᱜ ᱧᱩᱛᱩᱢᱟᱱ ᱥᱮ ᱪᱮᱫ ᱠᱷᱟᱹᱛᱤᱨ ᱛᱮ ᱟᱢ ᱠᱩᱴᱢᱩᱱᱤᱠ ᱯᱷᱮᱢᱟᱥ ᱚᱱᱟ, ᱡᱚᱢ ᱠᱮᱜᱼᱟ ᱠᱚ ᱥᱮ ᱚᱱᱠᱟᱱᱟᱜ ᱡᱟᱦᱟᱸᱱ ᱡᱤᱱᱤᱥ ᱠᱚ ᱢᱮᱱᱟᱜ ᱟᱠᱟᱜ-ᱟ?
ᱚᱝᱠᱟᱱᱟᱜ ᱟᱨᱚ ᱚᱱᱟ ᱚᱱᱟ ᱯᱟᱨᱠ ᱧᱮᱞ ᱦᱚᱸ ᱟᱹᱰᱤ ᱦᱚᱲ ᱠᱚ ᱪᱟᱞᱟᱜ ᱜᱮᱭᱟ? ᱦᱮᱸ! ᱧᱮᱞ ᱛᱮᱱᱚᱜ ᱡᱤᱱᱤᱥ ᱫᱚ ᱚᱱᱟᱜᱮ, ᱢᱟᱱᱮ ᱚᱱᱮ ᱯᱷᱳᱴᱳ ᱥᱩᱴ ᱠᱚ ᱞᱟᱹᱜᱤᱫ ᱫᱚ ᱟᱹᱰᱤ ᱵᱷᱟᱹᱜᱤ ᱡᱟᱭᱜᱟ ᱠᱟᱱᱟ᱾
ᱪᱮᱫ ᱟᱹᱛᱩ ᱡᱟᱭᱜᱟ ᱛᱮ ᱢᱟᱱᱮ ᱢᱮᱱᱟᱜ ᱟᱠᱟᱫᱟ ᱚᱱᱟ ᱛᱟᱢ ᱫᱚ?
ᱟᱹᱰᱤ ᱢᱟᱨᱟᱝ ᱛᱮᱜᱮ ᱢᱮᱱᱟᱜ-ᱟ᱾
ᱢᱟᱱᱮ ᱢᱤᱫ ᱫᱤᱱ ᱛᱮ ᱢᱩᱪᱟ ᱪᱟᱵᱟᱜᱼᱟ, ᱫᱟᱬᱟ ᱞᱮᱠᱷᱟᱡ?
ᱦᱮᱸ ᱦᱮᱸ ᱢᱤᱫ ᱫᱤᱱ ᱛᱮ ᱫᱟᱬᱟ ᱞᱮᱠᱷᱟᱱ ᱢᱩᱪᱟᱹᱫᱚᱜ ᱜᱮᱭᱟ᱾
ᱦᱳᱭ ᱦᱳᱭ ᱦᱚᱭ ᱾ ᱟᱹᱣ ᱭᱟ ᱚᱱᱠᱟ ᱟᱯᱮ ᱥᱮᱜ ᱠᱤᱝ ᱵᱟ ᱟᱪᱟ ᱥᱮᱜ ᱫᱟᱬᱟ ᱠᱚᱢ ᱥᱮᱱ ᱵᱟᱲᱟᱣᱟᱠᱟᱱᱟ ᱥᱮ ᱵᱟᱝ?
ᱚᱱᱛᱤᱧ ᱥᱮᱱ ᱵᱟᱲᱟ ᱟᱠᱟᱱ ᱜᱮᱭᱟ ᱟᱞᱮᱥᱮᱫ ᱢᱤᱫᱴᱟᱝ ᱦᱩᱰᱤᱧ ᱧᱚᱜ ᱢᱤᱫᱴᱟᱝ ᱵᱩᱨᱩ ᱢᱮᱱᱟᱜ-ᱟ, ᱚᱱᱟ ᱚᱱᱟ ᱫᱚ ᱵᱷᱟᱵᱽᱱᱤ ᱵᱩᱨᱩ ᱠᱚ ᱢᱮᱛᱟᱜ-ᱟ, ᱛᱟᱦᱮᱞᱮ ᱚᱸᱰᱮ ᱦᱚᱸᱞᱮ ᱥᱮᱱ ᱵᱟᱲᱟ ᱦᱟᱠᱟᱱ ᱜᱮᱭᱟ᱾
ᱦᱳᱭ ᱦᱳᱭ ᱟᱨ ᱚᱱᱟ ᱟᱡᱚᱫᱤᱭᱟᱹ ᱵᱩᱨᱩ ᱥᱤᱸᱜᱟᱲᱟ ᱵᱚᱸᱜᱟ ᱥᱮ ᱚᱱᱛᱮ
ᱟᱡᱚᱫᱤᱭᱟᱹ ᱵᱩᱨᱩ ᱵᱟᱝ ᱞᱤᱧ ᱥᱮᱱ ᱟᱠᱟᱱᱟ, ᱚᱱᱛᱮ ᱦᱚᱸ ᱥᱮᱱ ᱱᱟᱜ ᱫᱚ ᱤᱪᱪᱷᱟᱹ ᱠᱚ ᱢᱮᱱᱟᱜ ᱜᱮᱫᱚ,
ᱚᱸᱰᱮ ᱠᱚ ᱢᱮᱱᱟ ᱥᱮ ᱪᱮᱫ ᱩᱸ ᱦᱩᱸ ᱤᱭᱟᱹ ᱟᱹᱰᱤ ᱞᱟᱹᱴᱩ ᱪᱮᱛᱟᱱ ᱨᱮ ᱰᱮᱢ ᱢᱮᱱᱟᱜ-ᱟ, ᱞᱟᱛᱟᱨ ᱨᱮ ᱰᱮᱢ ᱢᱮᱱᱟᱜ ᱟᱠᱟᱫᱟ᱾
ᱩᱸᱻᱞᱟᱹᱭ, ᱞᱟᱹᱭ ᱜᱮᱭᱟ ᱠᱚᱛᱚ ᱟᱫᱚ ᱵᱟᱝ ᱧᱮᱞ ᱵᱟᱲᱟ ᱦᱩᱭ ᱠᱟᱱᱟ, ᱥᱮᱱᱜᱮ ᱵᱟᱝ ᱦᱩᱭ ᱟᱠᱟᱱᱟ, ᱛᱚ ᱧᱮᱞᱟᱞᱤᱧ ᱪᱤᱠᱟᱹᱛᱮ?
ᱦᱮᱸ ᱟᱨ ᱠᱚ ᱞᱟᱹᱭᱟ ᱡᱮ ᱵᱟᱝᱢᱟ ᱵᱩᱨᱩ ᱪᱮᱛᱟᱱ ᱨᱮᱜᱮ ᱚᱲᱟᱜ ᱫᱩᱣᱟᱹᱨ ᱢᱮᱱᱟᱜ-ᱟ, ᱫᱚᱠᱟᱱ ᱫᱟᱹᱨᱤ ᱢᱮᱱᱟᱜ-ᱟ?
ᱦᱳᱭ ᱦᱳᱭ ᱟᱹᱞᱤᱧ ᱦᱚᱸ ᱚᱸᱠᱟᱞᱤᱧ ᱟᱸᱡᱚᱢ ᱵᱟᱲᱟᱣᱟᱠᱟᱫᱟ, ᱟᱹᱵᱤᱱ ᱵᱤᱱ ᱥᱮᱱ ᱵᱟᱲᱟ ᱦᱟᱠᱟᱱᱟ?
ᱚᱸᱭ ᱥᱮᱱ ᱫᱚᱞᱤᱧ ᱥᱮᱱ ᱞᱮᱱᱟ, ᱠᱟᱹᱴᱤᱡ ᱨᱮ ᱟᱫᱚ ᱵᱟᱹᱞᱤᱧ ᱫᱤᱥᱟᱹᱭᱮᱫᱟ ᱮᱠᱷᱚᱱ ᱫᱚ, ᱢᱟᱱᱮ ᱢᱳᱵᱟᱭᱤᱞ ᱨᱮᱭᱟᱜ ᱠᱷᱟᱱ ᱫᱚᱞᱤᱧ ᱯᱩᱥᱴᱟᱹᱣ ᱥᱟᱹᱦᱤᱡ ᱧᱟᱢ ᱠᱟᱛᱮᱜ ᱞᱤᱧ ᱫᱤᱥᱟᱹᱭ ᱠᱷᱟᱡ?
ᱟᱪᱪᱷᱟ!
ᱦᱚᱭ ᱦᱚᱭ᱾
ᱩᱸᱠ ᱟᱹᱞᱤᱧ ᱦᱚᱸ ᱚᱱᱟ ᱱᱮᱴ ᱠᱚᱨᱮ ᱜᱮᱞᱤᱧ ᱧᱮᱞ ᱵᱟᱲᱟ ᱞᱮᱫᱟ ᱚᱱᱟ ᱠᱚᱫᱚ᱾
ᱦᱮᱸ! ᱨᱟᱢ, ᱨᱟᱢ ᱞᱳᱠᱷᱚᱬ ᱚᱸᱰᱮ ᱠᱚ ᱛᱟᱦᱮᱸᱱ ᱠᱟᱱ, ᱛᱟᱦᱮᱸ ᱥᱮ ᱪᱮᱫ ᱠᱚ ᱞᱟᱹᱭᱟ, ᱵᱟᱥᱟ ᱞᱮᱱᱟ ᱠᱚ? ᱩᱱᱠᱩᱣᱟᱜ ᱚᱸᱰᱮ ᱥᱤᱪᱛᱤ ᱠᱚ ᱢᱮᱱᱟᱜ ᱟᱠᱟᱫᱟ ᱟᱹᱰᱤᱜᱟᱱ᱾
ᱥᱤᱛᱟᱹᱣᱟᱜ ᱩᱵ ᱠᱚ ᱚᱱᱟ ᱫᱟᱨᱮ ᱠᱚᱨᱮ ᱢᱮᱱᱟᱜ ᱜᱮᱭᱟ ᱥᱮ?
ᱦᱳᱭ ᱦᱳᱭ ᱾
ᱟᱨᱚ ᱟᱡᱚᱫᱤᱭᱟᱹ ᱥᱮᱸᱫᱽᱨᱟ ᱠᱚ ᱪᱟᱞᱟᱜ ᱜᱮᱭᱟ ᱛᱚ, ᱚᱱᱟ ᱵᱟᱹᱭᱥᱟᱹᱠᱷ ᱠᱩᱱᱟᱹᱢᱤ ᱥᱚᱢᱚᱭ? ᱵᱟᱹᱭᱥᱟᱹᱠᱷ ᱠᱩᱱᱟᱹᱢᱤ ᱥᱮ ᱢᱟᱜᱽ? ᱠᱩᱱᱟᱹᱢᱤ ᱨᱮᱠᱚ ᱪᱟᱞᱟᱜ ᱛᱟᱦᱮᱸᱫ
ᱦᱮᱸ ᱪᱟᱞᱟᱜ ᱛᱟᱦᱟᱱᱮ ᱯᱟᱞᱮ ᱥᱮᱫᱦᱚᱸ ᱚᱱᱛᱮ ᱠᱷᱚᱡ
ᱵᱟᱹᱭᱥᱟᱹᱠᱷ ᱠᱩᱱᱟᱹᱢᱤ ᱜᱮ ᱢᱚᱱᱮ ᱦᱚᱭ᱾
ᱦᱮᱸ ᱟᱫᱚ ᱪᱮᱞᱮ ᱪᱤᱞᱤ ᱪᱤᱞᱤ ᱠᱚ ᱥᱮᱸᱫᱽᱨᱟ ᱠᱚᱣᱟ ᱚᱸᱰᱮ ᱫᱚ?
ᱚᱸᱰᱮ ᱫᱚ ᱢᱟᱲᱟᱝ ᱫᱚ ᱟᱹᱰᱤ ᱠᱤᱪᱷᱩ ᱜᱮᱠᱚ ᱧᱟᱢᱚᱜ ᱛᱟᱦᱮᱸᱫ᱾ ᱟᱫᱚ ᱱᱮᱛᱟᱨ ᱫᱚ ᱩᱱᱠᱩ ᱡᱤᱵᱽᱡᱤᱭᱟᱹᱞᱤ ᱠᱚᱦᱚᱸ ᱠᱚ ᱩᱡᱟᱹᱲ ᱦᱮᱡᱽ ᱠᱟᱱᱟ ᱛᱟᱞᱦᱮ ᱠᱷᱟᱱ ᱫᱚ ᱩᱱᱠᱩ ᱦᱚᱸ ᱱᱤᱛᱚᱜ ᱫᱚ ᱵᱟᱠᱚ ᱧᱟᱢᱚᱜ ᱠᱟᱱᱟ᱾
ᱚ ᱟᱪᱪᱷᱟ ᱟᱪᱪᱷᱟ ᱟᱨ ᱵᱤᱨ ᱥᱩᱠᱨᱤ ᱠᱚ ᱞᱟᱹᱭᱟ ᱥᱮᱭ ᱟᱰᱤᱜᱟᱱ ᱜᱷᱮᱨ ᱢᱮᱱᱟᱜ ᱠᱚᱣᱟ ᱚᱸᱰᱮ ᱫᱚ ᱦᱟᱸᱜ
ᱦᱟᱸ ᱦᱟᱸ ᱦᱟᱸᱱ ᱚᱸᱰᱮ ᱠᱚ ᱟᱹᱰᱤ ᱵᱟᱹᱲᱛᱤ ᱢᱮᱱᱟᱜ ᱠᱚᱣᱟ ᱚᱱᱮᱫᱚ
ᱦᱳᱭ ᱦᱳᱭ
ᱢᱮᱱᱠᱷᱟᱱ ᱢᱟᱲᱟᱝ ᱞᱮᱠᱟ ᱫᱚ ᱵᱟᱹᱱᱩᱜ ᱠᱚᱣᱟ᱾
ᱦᱳᱭ ᱦᱳᱭ ᱮᱠᱷᱟᱱ ᱞᱟᱭ ᱟᱵᱤᱱ ᱫᱚ ᱵᱤᱨ ᱥᱚᱠᱨᱤ ᱡᱤᱞᱤ ᱠᱚᱫᱚ ᱵᱮᱱ ᱡᱚᱢ ᱵᱟᱲᱟ ᱠᱟᱜ-ᱟ ᱥᱮ ᱵᱟᱝ?
ᱡᱚᱢ ᱞᱮᱫᱟᱞᱤᱧ ᱟᱞᱮ ᱥᱮᱸᱫᱽᱨᱟ ᱢᱤᱫ ᱪᱚᱴ ᱞᱮ ᱥᱮᱱ ᱞᱮᱱᱟ ᱮᱴᱟᱜ ᱥᱮᱫ ᱟᱨ ᱩᱱ ᱥᱚᱢᱚᱭ ᱜᱮ ᱵᱟᱨᱭᱟ ᱥᱩᱠᱨᱤ ᱞᱮ ᱜᱚᱡᱽ ᱞᱮᱫ ᱠᱤᱱᱟᱹ ᱛᱟᱞᱦᱮ ᱠᱷᱟᱱ ᱫᱚ ᱚᱱᱟ ᱡᱤᱞ ᱜᱮ ᱡᱚᱢ ᱵᱟᱲᱟ ᱞᱮᱼᱟ ᱞᱮ᱾
ᱟᱪᱪᱷᱟ ᱟᱪᱪᱷᱟ ᱟᱪᱪᱷᱟ
ᱟᱪᱪᱷᱟ ᱢᱟ ᱛᱟᱦᱞᱮ ᱛᱤᱦᱤᱧ ᱫᱚ ᱤᱱᱠᱟᱹᱜᱮ ᱡᱟᱹᱯᱤᱫ ᱠᱚ ᱥᱟᱱᱟ ᱠᱟᱱᱟ᱾
ᱦᱳᱭ ᱢᱟ ᱛᱷᱟᱞᱦᱮ ᱠᱷᱟᱱ᱾